ᱦᱮᱞᱳ ᱾
ᱦᱮᱸ ᱜᱚᱝᱠᱮ ᱡᱚᱦᱟᱨ ᱜᱮ ᱾
ᱦᱳᱭ ᱜᱚᱢᱠᱮ ᱡᱚᱦᱟᱨ ᱜᱮ ᱾
ᱟᱸᱡᱚᱢᱚᱜ ᱠᱟᱱ ᱜᱮᱭᱟ ᱱᱤᱛᱳᱜ?
ᱦᱳᱭ ᱟᱸᱡᱚᱢᱚᱜ ᱠᱟᱱᱟ ᱡᱚᱛᱷᱟᱛ ᱥᱟᱸᱦᱤᱡ ᱜᱮ ᱾ ᱟᱪᱪᱷᱟ ᱜᱚᱝᱠᱮ ᱱᱤᱛ ᱵᱮᱲᱟ ᱫᱚ ᱪᱮᱫ ᱠᱚ ᱪᱤᱠᱟᱹᱭ ᱦᱩᱭᱩᱜ ᱠᱟᱱᱟ?
ᱱᱤᱛ ᱵᱮᱲᱟ ᱢᱟ ᱦᱮ
ᱟᱪᱪᱷᱟ‌ ᱾
ᱠᱚᱢᱟᱜ ᱥᱮᱱ ᱠᱚ ᱦᱩᱭ ᱞᱮᱱ ᱜᱮᱭᱟ ᱡᱚᱢᱟᱜ ᱠᱚᱲᱟᱣ ᱦᱩᱭᱩᱜ ᱠᱟᱱ
ᱱᱟᱯᱟᱭ ᱜᱮ ᱛᱟᱦᱚᱞᱮ ᱜᱚᱝᱠᱮ? ᱟᱪᱪᱷᱟ ᱜᱚᱝᱠᱮ ᱦᱟᱸ ᱱᱤᱛᱚᱜ ᱫᱚ ᱟᱯᱮ ᱥᱮᱫ ᱫᱚ ᱛᱟᱦᱞᱮ ᱡᱟ ᱞᱮᱠᱟ ᱜᱮ ᱫᱟᱜ ᱡᱟᱹᱲᱤ ᱢᱟ ᱦᱩᱭᱩᱜ ᱠᱟᱱ ᱜᱮ ᱟᱫᱚ ᱜᱚᱝᱠᱮ ᱟᱫᱚ ᱱᱤᱛᱳᱜ ᱫᱚ ᱪᱮᱫ, ᱴᱚᱯᱤᱠ ᱱᱤᱭᱟᱹᱞᱟᱝ ᱠᱟᱛᱷᱟ ᱟᱨᱠᱤ ᱥᱮᱨᱣᱟ ᱱᱤᱭᱮ᱾
ᱡᱷᱚᱛᱚ ᱦᱮᱸ ᱜᱟᱱᱚᱜ ᱜᱮᱭᱟ,
ᱦᱳᱭ ᱜᱚᱝᱠᱮ ᱟᱫᱚ ᱦᱟᱸᱜ ᱚᱱᱠᱟᱱᱟᱜ ᱫᱚ ᱦᱟᱸᱜ ᱪᱮᱫ ᱡᱟᱦᱟᱱᱟᱜ ᱴᱚᱯᱤᱠ ᱵᱮᱱ ᱫᱤᱥᱟᱹᱭᱟ ᱟᱨᱠᱤ? ᱟᱹᱞᱤᱧ ᱴᱷᱮᱱ ᱠᱷᱚᱱ ᱢᱟ ᱢᱮᱱᱟᱜ ᱜᱮᱭᱟ ᱟᱨᱠᱤ ᱚᱱᱟ ᱤᱫᱤ ᱠᱟᱛᱮᱫ ᱦᱟᱸᱜ ᱟᱵᱮᱱ ᱡᱟᱦᱟᱸ ᱵᱮᱤᱱ ᱫᱤᱥᱟᱹᱭᱮᱫ ᱠᱷᱟᱡ,
ᱡᱮᱴᱟ ᱵᱤᱱ ᱨᱤᱥᱤᱵ ᱢᱟ ᱚᱱᱟ ᱜᱮ ᱢᱟ ᱞᱟᱹᱭᱵᱤᱱ,
ᱟᱪᱪᱷᱟ ᱜᱚᱢᱠᱮ ᱦᱮᱭ ᱟᱫᱚ ᱦᱟᱸᱜ ᱜᱚᱢᱠᱮ ᱥᱚᱨᱚᱦᱟᱭ ᱤᱫᱤ ᱠᱟᱛᱮ ᱞᱟᱝ ᱠᱟᱛᱷᱟᱜᱼᱟ,
ᱦᱳᱭ ᱦᱳᱭ,
ᱟᱪᱪᱷᱟ ᱟᱫᱚ ᱜᱚᱝᱠᱮ ᱦᱟᱸᱜ, ᱟᱵᱤᱱ ᱜᱮ ᱞᱟᱹᱭ ᱵᱮᱱ ᱟᱫᱚ ᱦᱟᱸᱜ ᱥᱚᱨᱦᱟᱭ ᱫᱚ ᱪᱮᱫ ᱞᱮᱠᱟ ᱵᱚᱱ ᱢᱟᱱᱟᱣᱫᱟ ᱟᱨ ᱥᱚᱨᱦᱟᱭ ᱫᱚ? ᱚᱠᱚᱭ ᱟᱛᱮᱫ ᱵᱚᱱ ᱢᱟᱱᱟᱣ ᱜᱮᱭᱟ ᱟᱨ ᱛᱤᱱᱟᱹᱜ ᱫᱤᱱ ᱵᱚᱱ ᱢᱟᱱᱟᱣᱟ? ᱟᱫᱚ ᱚᱱᱟ ᱤᱫᱤ ᱠᱟᱛᱮᱫ ᱠᱟᱹᱴᱤᱡ ᱞᱟᱝ ᱜᱟᱞᱯᱟᱞᱢᱟᱨᱟᱣᱟ ᱟᱨᱠᱤ ᱟᱢ ᱠᱟᱹᱴᱤᱡ ᱤᱧ ᱠᱟᱹᱴᱤᱡ,
ᱚ ᱟᱞᱮ ᱥᱮᱫ ᱢᱟ ᱥᱚᱨᱦᱟᱭ ᱫᱚᱠᱚ ᱢᱟᱱᱟᱣ ᱜᱮᱭᱟ ᱢᱤᱫ ᱫᱤᱱ ᱜᱮᱠᱚ ᱢᱟᱱᱟᱣ ᱜᱮᱭᱟ,
ᱟᱪᱼᱪᱷᱟ ᱛᱤᱱᱟᱜ ᱫᱤᱱ ᱜᱚᱝᱠᱮ?
ᱢᱤᱫ ᱫᱤᱱ ᱜᱮ,
ᱟᱪᱪᱷᱟ ᱟᱪᱪᱷᱟ ᱚ,
ᱟᱨ ᱥᱚᱦᱚᱨᱟᱭ ᱦᱤᱞᱳᱜ ᱫᱚ ᱡᱮᱫᱤᱱ ᱥᱚᱦᱟᱭ ᱧᱩᱨᱩᱜ ᱠᱟᱱ ᱜᱮᱭᱟ,
ᱦᱮᱸ,
ᱦ ᱩᱱ ᱦᱤᱞᱳᱜ ᱢᱟ ᱟᱫᱚ ᱜᱚᱴᱟ ᱢᱟᱱᱮ ᱟᱛᱳ ᱦᱚᱲ ᱨᱮᱱ ᱢᱟᱱᱮ ᱛᱤᱱᱟᱹᱜ ᱜᱟᱱ ᱰᱟᱹᱝᱨᱤ ᱠᱟᱲᱟ ᱠᱚ ᱢᱮᱱᱟᱜ ᱠᱚᱣᱟ
ᱦᱮᱸ,
ᱢᱟᱱᱮ ᱩᱱᱠᱩ ᱡᱷᱚᱛᱚ ᱢᱟᱱᱮ ᱰᱟᱦᱤ ᱥᱮᱜ ᱞᱮ ᱤᱫᱤ ᱠᱚᱛᱮ ᱢᱟᱱᱮ, ᱛᱚᱞ ᱠᱚᱜᱮᱭᱟᱞᱮ᱾ ᱦᱳᱭ ᱟᱫᱚ ᱩᱱᱠᱩ ᱛᱚᱞ ᱠᱟᱛᱮ ᱢᱟ ᱥᱟᱯᱲᱟᱣ ᱦᱩᱭᱩᱜ ᱜᱮᱭᱟ ᱛᱟᱨᱯᱚᱨᱮ ᱟᱫᱚ ᱛᱟᱯᱚᱨᱮ ᱟᱫᱚ ᱠᱚᱲᱟ ᱠᱚᱠᱚ ᱩᱰᱩᱠᱚᱜ ᱜᱮᱭᱟ ᱢᱟᱱᱮᱫᱚ ᱠᱷᱩᱱᱴᱟᱹᱣ ᱠᱚ ᱩᱰᱩᱠᱜ ᱜᱮᱭᱟ ᱠᱷᱩᱱᱴᱟᱹᱣᱟᱱᱮ ᱵᱟᱲᱟᱭ ᱜᱮᱭᱟ ᱛᱚ,
ᱦᱳᱭ ᱦᱳᱭ ᱦᱳᱭ,
ᱦᱳᱭ ᱢᱟᱱᱮ ᱱᱚᱝᱠᱟ ᱠᱟᱛᱮᱜ ᱜᱮ ᱟᱞᱮ ᱥᱮᱫ ᱢᱟ ᱢᱤᱫ ᱫᱤᱱ ᱜᱮ ᱦᱩᱭᱩᱜ ᱜᱮᱭᱟ,
ᱟᱪᱪᱷᱟ ᱵᱮᱥ ᱱᱟᱯᱟᱭ ᱜᱮ ᱟᱫᱚ, ᱦᱳᱭ ᱜᱚᱝᱠᱮ ᱟᱫᱚ ᱦᱟᱸᱜ ᱥᱚᱨᱚᱦᱦᱟᱭ ᱫᱚ ᱱᱚᱝᱠᱟᱱᱟᱜ ᱫᱤᱱ ᱠᱟᱱᱟ, ᱡᱟᱦᱟᱸ ᱫᱚ ᱱᱮᱰᱟ ᱟᱠᱟᱱ ᱫᱤᱱ ᱨᱮ ᱡᱟᱦᱟᱸ ᱫᱚ ᱥᱚᱨᱦᱟᱭ ᱫᱚ, ᱢᱤᱫᱴᱟᱝ ᱟᱵᱚ ᱥᱮᱨᱣᱟ ᱨᱮᱱᱟᱜ ᱮᱠᱪᱩᱭᱮᱞᱤ ᱢᱟᱨᱟᱝ ᱯᱚᱨᱚᱵᱽ ᱠᱟᱱᱟ ᱥᱟᱱᱛᱟᱲ ᱠᱚᱣᱟᱜ, ᱱᱚᱣᱟ ᱫᱚ ᱵᱚᱸᱜᱟ ᱡᱟᱦᱟᱸ ᱫᱚ ᱦᱟᱹᱛᱤ ᱞᱮᱠᱟᱱ ᱯᱚᱨᱚᱵᱽ ᱧᱩᱛᱩᱢ ᱦᱚᱸᱚᱛᱚ ᱵᱚᱱ ᱞᱟᱹᱭᱟ ᱦᱟᱞᱟᱝ ᱟᱠᱟᱫ ᱟᱨᱠᱤ ᱦᱟᱹᱛᱤ ᱞᱮᱠᱟᱱ ᱯᱚᱨᱚᱵᱽ ᱥᱟ ᱵᱚᱱ ᱛᱩᱞᱩᱡ ᱟᱠᱟᱫᱟ᱾ ᱦᱮᱸ ᱦᱟᱹᱛᱤ ᱥᱟᱶ ᱟᱫᱚ ᱚᱱᱠᱟ ᱞᱮᱠᱟᱛᱮ ᱦᱟᱸᱜ ᱥᱚᱨᱦᱟᱭ ᱫᱚ, ᱢᱟᱱᱟᱣ ᱜᱮᱭᱟᱵᱚᱱ ᱟᱫᱚ ᱱᱚᱣᱟ ᱫᱚ ᱢᱚᱬᱮ ᱥᱤᱧ ᱢᱚᱬᱮ ᱧᱤᱫᱟᱹ ᱵᱚᱱ ᱢᱟᱱᱟᱣ ᱛᱟᱦᱮᱸᱱᱟ, ᱟᱫᱚ ᱢᱚᱬᱮ ᱥᱤᱧ ᱢᱚᱬᱮ ᱧᱤᱫᱟᱹ ᱨᱮᱱᱟᱜ ᱫᱤᱱ ᱠᱚᱫᱚ ᱦᱩᱭᱩᱜ ᱠᱟᱱᱟ, ᱛᱟᱦᱫᱚ ᱢᱚᱬᱮ ᱥᱤᱧ ᱨᱮᱱᱟᱜ ᱩᱢ ᱢᱟᱦᱟ, ᱩᱢ ᱢᱟᱦᱟ ᱛᱟᱨ ᱫᱚᱥᱟᱨ ᱫᱤᱱ ᱫᱚ ᱦᱩᱭᱩᱜ ᱠᱟᱱᱟ ᱵᱚᱸᱜᱟ ᱢᱟᱦᱟ ᱛᱮᱥᱟᱨ ᱫᱤᱱ ᱫᱚ ᱦᱩᱭᱩᱜ ᱠᱟᱱᱟ ᱠᱷᱩᱱᱴᱟᱹᱣ ᱢᱟᱦᱟ ᱟᱨ ᱯᱩᱱᱟᱱ ᱫᱤᱱ ᱫᱚ ᱦᱩᱭᱩᱜ ᱠᱟᱱᱟ ᱡᱟᱞᱮ ᱢᱟᱦᱟ, ᱟᱨ ᱢᱚᱬᱮᱱᱟᱜ ᱫᱤᱱ ᱫᱚ ᱦᱩᱭᱩᱜ ᱠᱟᱱᱟ ᱡᱟᱡᱽᱞᱮ ᱢᱟᱦᱟ ᱡᱟᱦᱟᱸ ᱫᱚ ᱢᱩᱪᱟᱹᱫ ᱢᱟᱦᱟ, ᱟᱫᱚ ᱚᱱᱠᱟ ᱞᱮᱠᱟᱛᱮ ᱧᱮᱞ ᱞᱮᱠᱷᱟᱱ ᱜᱚᱝᱠᱮ ᱡᱟᱦᱟᱸ ᱫᱤᱱ ᱠᱚᱨᱮ ᱵᱚᱱ, ᱫᱤᱱ ᱠᱟᱜᱼᱟ ᱡᱮ ᱱᱩᱱᱟᱹᱜ ᱫᱤᱱ ᱵᱚᱱ ᱥᱚᱨᱦᱟᱭᱚᱜ ᱠᱟᱱᱟ ᱟᱨᱠᱤ ᱩᱱᱟᱹᱜ ᱫᱤᱱ ᱠᱷᱚᱱᱟᱜ ᱟᱫᱚ, ᱚᱱᱠᱟ ᱞᱮᱠᱟᱛᱮ ᱦᱟᱸᱜ ᱢᱟᱲᱟᱝ ᱠᱷᱚᱱᱜᱮ ᱱᱮᱣᱛᱟ ᱠᱚᱣᱟ ᱵᱚᱱ ᱟᱵᱚᱨᱮᱱ, ᱫᱤᱫᱤ ᱛᱮᱭᱟᱝ ᱛᱟᱠᱚ ᱥᱟᱶᱛᱮ ᱱᱟᱱᱟ ᱦᱟᱛᱚᱢ ᱛᱟᱠᱚ᱾ ᱠᱩ ᱦᱮᱸ ᱜᱩᱢᱟᱹᱝ ᱛᱟᱠᱚ ᱡᱮᱢᱚᱱ, ᱟᱫᱚ ᱚᱱᱠᱟ ᱞᱮᱠᱟᱛᱮ ᱦᱟᱸᱜ ᱩᱱᱠᱩ ᱵᱚᱱ ᱱᱮᱛᱟᱭᱮᱫ ᱠᱚᱜᱮᱭᱟ ᱥᱟᱶᱛᱮ, ᱟᱨ ᱫᱟᱜ ᱱᱚᱝᱠᱟ ᱧᱮᱞᱚᱜ-ᱟ ᱡᱮ ᱜᱚᱜᱚ ᱛᱟᱠᱩ, ᱵᱤᱴᱤ ᱛᱟᱠᱚ, ᱫᱤᱫᱤ ᱛᱟᱠᱚ ᱫᱚ ᱚᱲᱟᱜ ᱫᱩᱣᱟᱹᱨ ᱠᱚᱠᱚ ᱥᱟᱯᱷᱟᱭᱟ ᱦᱮᱸ ᱱᱟᱱᱟ-ᱦᱩᱱᱟᱹᱨ ᱪᱤ- ᱛᱟᱹᱨ ᱠᱚ ᱟᱸᱠᱷᱟᱣᱟ ᱵᱷᱤᱛ ᱨᱮ ᱟᱨ ᱦᱟᱸᱜ ᱡᱮ ᱦᱤᱞᱳᱜ, ᱩᱢ ᱢᱟᱦᱟ ᱠᱟᱱᱟ ᱩᱱ ᱦᱤᱞᱚᱜ ᱫᱚ ᱦᱟᱸᱜ ᱜᱚᱰ ᱨᱮᱵᱚᱱ ᱯᱩᱡᱟᱹᱭ ᱮᱫ-ᱟ, ᱜᱚᱴ ᱨᱮᱵᱚᱱ ᱯᱩᱡᱟᱹ ᱟᱠᱚ ᱠᱟᱱᱟ ᱟᱨᱠᱤ ᱟᱵᱚᱨᱮᱱ ᱢᱟᱨᱟᱝ ᱵᱩᱨᱩ, ᱡᱟᱦᱮᱨ ᱟᱭᱩ, ᱢᱚᱬᱮ ᱠᱚ ᱛᱩᱨᱩᱭ ᱠᱚ᱾ ᱚᱱᱠᱟ ᱞᱮᱠᱟᱛᱮ ᱧᱮᱞ ᱞᱮᱠᱷᱟᱱ ᱜᱚᱴ ᱨᱮᱫᱚ ᱦᱟᱸᱜ ᱟᱵᱩ ᱠᱚᱲᱟ ᱦᱚᱯᱚᱱ ᱜᱮᱠᱚ ᱪᱟᱞᱟᱜ ᱠᱟᱱᱟ ᱦᱟᱸᱜ ᱠᱚᱲᱟ ᱵᱟᱵᱟ ᱛᱟᱠᱚ ᱵᱷᱟᱹᱭ ᱛᱟᱠᱚ, ᱫᱟᱫᱟ ᱛᱟᱠᱚ ᱟᱨᱠᱤ᱾ ᱜᱚᱰ ᱨᱮᱵᱚᱱ ᱯᱩᱡᱟᱹᱭᱟ ᱜᱚᱰ ᱨᱮ ᱥᱤ ᱠᱚᱵᱚᱱ ᱯᱩᱡᱟᱹ ᱠᱚᱣᱟ᱾ ᱤᱱᱟᱹ ᱥᱟᱶᱛᱮ ᱡᱟᱦᱟᱸ ᱵᱚᱸᱜᱟ ᱥᱟᱨᱮᱡ ᱡᱟᱦᱟᱸ ᱥᱩᱲᱟᱹ ᱚᱱᱟ ᱵᱚᱱ ᱡᱚᱢᱟ᱾ ᱱᱚᱣᱟ ᱛᱟᱞᱟᱛᱮ ᱥᱤᱸᱜᱟᱹᱲ ᱚᱠᱛᱚ ᱫᱚ ᱡᱟᱦᱟᱸᱭ ᱨᱮᱱ ᱰᱟᱹᱝᱨᱤ ᱠᱚᱠᱚ ᱛᱟᱦᱮᱱᱟ ᱩᱱᱠᱩ ᱠᱚ ᱟᱹᱜᱩ ᱠᱚᱣᱟ ᱟᱹᱛᱤᱧ ᱠᱷᱚᱱ᱾ ᱟᱨ ᱨᱟᱥᱛᱟ ᱥᱮ ᱚᱱᱟ ᱡᱟᱭᱜᱟ ᱨᱮᱠᱚ ᱫᱚᱦᱚ ᱠᱟᱜ-ᱟ ᱜᱚᱴ ᱥᱩᱨ ᱨᱮᱜᱮ ᱦᱮᱸ ᱤᱭᱟᱹ ᱠᱚᱠᱚ ᱫᱚᱦᱚ ᱠᱟᱜ-ᱟ ᱡᱮᱢᱚᱱ ᱞᱟᱹᱭ ᱞᱮᱠᱷᱟᱱ ᱵᱤᱞᱤ ᱠᱩ ᱟᱫᱚ ᱡᱟᱦᱟᱸᱭ ᱰᱟᱹᱝᱨᱤ ᱡᱩᱫᱤ ᱞᱮᱵᱮᱫ ᱡᱚᱥ ᱠᱮᱫᱟᱭ ᱥᱮ ᱡᱤ ᱠᱮᱫᱟᱭ, ᱚᱱᱠᱟᱛᱮ ᱴᱟᱸᱰᱟ ᱛᱟᱵ ᱠᱮᱫᱟᱭ ᱦᱮᱸ ᱯᱟᱨᱚᱢ ᱮᱱᱟᱭ ᱟᱫᱚ ᱦᱟᱸᱜ ᱠᱚ ᱞᱟᱹᱭᱟ ᱩᱱᱤ ᱰᱟᱹᱝᱨᱤ ᱜᱮ ᱟᱨᱠᱤ ᱥᱚᱨᱦᱟᱭ ᱫᱚᱭ ᱟᱹᱜᱩ ᱠᱮᱫ ᱛᱟᱵᱚᱱᱟ᱾ ᱥᱮ ᱥᱚᱨᱦᱟᱭ ᱫᱚᱭ ᱫᱟᱨᱟᱢ ᱠᱮᱫᱟ ᱟᱨᱠᱤ᱾ ᱟᱫᱚ ᱚᱱᱠᱟ ᱞᱮᱠᱟᱛᱮ ᱦᱟᱸᱜ ᱩᱱᱤ ᱰᱟᱹᱝᱨᱤ ᱡᱟᱦᱟᱸᱭ ᱩᱱᱤ ᱨᱮᱱ ᱢᱟᱞᱤᱠ ᱠᱟᱱᱟᱭ᱾ ᱩᱱᱤ ᱫᱚ ᱦᱟᱸᱜ ᱢᱤᱫᱴᱟᱝ ᱴᱩᱠᱩᱡ ᱢᱤᱫ ᱴᱩᱠᱩᱡ ᱦᱟᱺᱰᱤ ᱞᱟᱜᱟᱣ ᱠᱚᱨᱮᱱ ᱟᱨᱠᱤ ᱥᱮᱨᱣᱟ ᱞᱮᱠᱟᱛᱮ᱾ ᱟᱫᱚ ᱩᱱ ᱦᱤᱞᱳᱜ ᱜᱮ ᱦᱟᱸᱜ ᱢᱟᱹᱡᱤ ᱛᱟᱠᱚ ᱥᱮ ᱢᱚᱬᱮ ᱦᱚᱲ ᱡᱟᱦᱟ ᱛᱤᱱᱟᱹᱜ ᱠᱚ ᱛᱟᱦᱮᱱᱟ ᱥᱟᱶᱛᱮ ᱟᱹᱛᱩ ᱨᱮᱱ ᱦᱚᱲ ᱚᱱᱟ ᱜᱚᱴ ᱨᱮ ᱞᱟᱹᱭ ᱟᱠᱚ ᱵᱟᱝᱢᱟ ᱥᱚᱨᱦᱟᱭ ᱫᱚ ᱱᱚᱝᱠᱟ ᱱᱟᱜ ᱫᱤᱱ ᱠᱟᱱᱟ ᱡᱟᱦᱟᱸ ᱨᱮᱫᱚ ᱨᱟᱹᱥᱠᱟᱹᱭ ᱟᱵᱚᱱ ᱧᱩ ᱡᱚᱝ ᱟᱵᱚᱱ ᱱᱟᱯᱟᱭ ᱛᱮᱵᱚᱱ ᱛᱟᱦᱮᱱᱟ᱾ ᱟᱨ ᱵᱟᱵᱚᱱ ᱠᱷᱟᱹᱯᱟᱹᱨᱤ-ᱟ ᱟᱨ ᱡᱟᱦᱟᱱᱟᱜ ᱡᱩᱫᱤ ᱦᱤᱲᱤᱡ ᱦᱩᱭᱩᱜ ᱨᱮᱦᱚᱸ ᱩᱱ ᱦᱤᱞᱚᱜ ᱫᱚᱠᱚ ᱤᱠᱟᱹ ᱠᱟᱵᱚᱱᱟ ᱟᱨᱠᱤ᱾ ᱟᱫᱚ ᱚᱱᱠᱟᱮ ᱞᱮᱠᱟᱛᱮ ᱧᱮᱞ ᱞᱮᱠᱷᱟᱱ ᱟᱸ ᱜᱚᱝᱠᱮ ᱟᱫᱚ ᱦᱟᱸᱜ ᱫᱚᱥᱟᱨ ᱫᱤᱱ ᱫᱚ ᱚᱲᱟᱜ ᱨᱮᱱᱟᱜ ᱵᱚᱸᱜᱟ ᱵᱩᱨᱩ ᱚᱲᱟᱜ ᱨᱮᱱ ᱡᱟᱦᱟᱸᱭ ᱯᱩᱨᱩᱫᱷᱩᱞ ᱠᱚ ᱡᱟᱦᱟᱸᱭ ᱠᱚᱠᱚ ᱟᱸ ᱜᱚᱭ-ᱜᱩᱨ ᱠᱟᱱ ᱛᱟᱵᱚᱱᱟ ᱩᱱᱠᱩ ᱵᱚᱱ ᱵᱚᱸᱜᱟ ᱟᱠᱚᱣᱟ ᱦᱟᱺᱰᱤ ᱠᱚᱵᱚᱱ ᱪᱚᱰᱚᱨ ᱟᱠᱚᱣᱟ᱾ ᱩᱱ ᱦᱤᱞᱳᱜ ᱠᱷᱚᱱᱟᱜ ᱟᱫᱚ ᱡᱤᱞ ᱫᱟᱠᱟ ᱥᱚᱲᱮ ᱠᱚᱵᱚᱱ ᱡᱚᱢᱟ᱾ ᱟᱨ ᱩᱱᱩᱜ ᱩᱱ ᱦᱤᱞᱳᱜ ᱧᱤᱫᱟᱹ ᱫᱚ ᱦᱟᱸᱜ ᱟᱹᱭᱩᱵ ᱵᱤᱨ ᱥᱮᱜ ᱡᱟᱦᱟᱸ ᱛᱤᱱᱟᱹᱜ ᱚᱲᱟᱜ ᱠᱚᱨᱮᱱ ᱡᱩᱫᱤ ᱰᱟᱹᱝᱨᱤ ᱠᱚᱠᱚ ᱛᱟᱦᱮᱱ ᱛᱟᱵᱚᱱ ᱜᱮᱭᱟ ᱩᱱᱠᱩ ᱠᱚᱠᱚ ᱪᱟᱨᱦᱟᱣ ᱠᱚᱣᱟ ᱟᱨ- ᱠᱤ ᱜᱟᱹᱭ ᱡᱟᱜᱟᱣ ᱠᱚ ᱢᱮᱛᱟ ᱠᱚᱣᱟ ᱜᱟᱹᱭ ᱡᱟᱜᱟᱣ ᱟᱫᱚ ᱨᱩᱭᱟ ᱠᱩ ᱥᱮᱨᱮᱧ ᱟᱠᱩ᱾ ᱜᱟᱹᱭ ᱠᱚ ᱡᱟᱜᱟᱣ ᱠᱮᱫ ᱠᱚᱜᱮ ᱟᱨ ᱚᱱᱟ ᱫᱚᱥᱟᱨ ᱦᱤᱞᱳᱜ ᱫᱚ ᱠᱷᱩᱱᱴᱟᱹᱣ ᱟᱠᱚ ᱦᱟᱸᱜ᱾ ᱠᱷᱩᱱᱴᱟᱹᱣ ᱢᱟᱦᱟ ᱨᱮᱫᱚ ᱡᱟᱦᱟᱸᱭ ᱠᱚᱵᱚᱱ ᱱᱮᱛᱟ ᱟᱠᱟᱫ ᱠᱩ ᱫᱤᱫᱤ, ᱛᱮᱭᱟᱝ ᱥᱟᱶᱛᱮ ᱱᱟᱱᱟ, ᱠᱩᱢᱟᱹᱝ ᱛᱟᱠᱚ ᱦᱤᱡᱩᱜ ᱜᱮᱭᱟ ᱠᱩ᱾ ᱨᱟᱹᱥᱠᱟᱹᱭ ᱟᱠᱩ ᱮᱱᱮᱡ, ᱥᱮᱨᱮᱧ ᱟᱠᱩᱭᱟᱜ ᱩᱱ ᱦᱤᱞᱳᱜ ᱜᱮ ᱦᱟᱸᱜ ᱚᱠᱟ ᱡᱟᱭᱜᱟ ᱠᱚᱨᱮ ᱫᱚ ᱟᱞᱮ ᱥᱮᱫ ᱫᱚ ᱦᱟᱸᱜ ᱠᱷᱩᱱᱴᱟᱹᱣ ᱫᱚ ᱟᱨᱠᱤ ᱵᱟᱝ ᱧᱮᱞᱚᱜ ᱛᱟᱦᱮᱱᱟ ᱰᱟᱹᱝᱨᱟ ᱠᱷᱩᱱᱴᱟᱹᱣ ᱟᱫᱚ ᱚᱠᱟ ᱡᱟᱭᱜᱟ ᱨᱮᱫᱚ ᱦᱟᱸᱜ ᱧᱮᱞᱚᱜ-ᱟ ᱡᱟᱦᱟ ᱫᱚ ᱩᱱ ᱦᱤᱞᱳᱜ ᱫᱚ ᱱᱟᱱᱟ ᱦᱩᱱᱟᱹᱨ ᱰᱟᱹᱝᱨᱟ ᱠᱚ ᱯᱮᱱ ᱠᱚᱣᱟ ᱠᱟᱞᱟᱨ ᱠᱚᱣᱟ ᱠᱚ ᱦᱮᱸ ᱥᱩᱱᱩᱢ ᱠᱚᱠᱚ ᱟᱫᱚᱜ ᱟᱠᱚᱣᱟ ᱦᱮᱸ᱾ ᱛᱚ ᱚᱱᱠᱟ ᱞᱮᱠᱟᱛᱮ ᱩᱱᱟᱹᱜ ᱫᱚᱠᱚ ᱢᱟᱱᱟᱣᱟ᱾ ᱨᱟᱹᱥᱠᱟᱹ ᱟᱰᱤ ᱠᱩ ᱚᱱᱠᱟ ᱠᱚ ᱮᱱᱮᱡ ᱠᱚᱣᱟ ᱟᱨᱠᱤ ᱰᱟᱹᱝᱨᱤ ᱦᱮᱸ᱾ ᱟᱨ ᱚᱱᱠᱟ ᱞᱮᱠᱟᱛᱮ ᱧᱮᱞᱮᱱᱟ ᱤᱱᱟᱹ ᱛᱟᱭᱚᱢ ᱫᱚᱥᱟᱨ ᱫᱤᱱ ᱫᱚ ᱦᱩᱭᱩᱜ ᱠᱟᱱᱟ᱾ ᱡᱟᱞᱮ ᱢᱟᱦᱟ ᱡᱟᱞᱮ ᱢᱟᱦᱟ ᱨᱮᱦᱚ ᱮᱱᱮᱡ ᱜᱮᱭᱟ ᱵᱚᱱ ᱟᱨ ᱡᱟᱡᱞᱮ ᱢᱟᱦᱟ ᱫᱚ ᱢᱩ ᱪᱟᱹᱫ ᱢᱟᱦᱟ ᱟᱨᱠᱤ ᱱᱚᱝᱠᱟ ᱛᱟᱞᱟᱛᱮ ᱢᱚᱬᱮ ᱥᱤᱧ ᱡᱟᱦᱟ ᱫᱚ᱾ ᱥᱮ ᱢᱚᱬᱮ ᱫᱤᱱ ᱫᱚ ᱟᱨᱠᱤ ᱱᱚᱝᱠᱟ ᱵᱚᱱ᱾ ᱮᱱᱮᱡ ᱥᱮᱨᱤᱧ ᱨᱟᱹᱥᱠᱟᱹ ᱛᱮᱵᱚᱱ ᱠᱷᱮᱢᱟᱣᱟ ᱟᱨᱠᱤ᱾ ᱟᱪᱪᱷᱟ ᱟᱫᱚ ᱦᱟᱸᱜ ᱱᱚᱜ-ᱚᱭ ᱡᱮ ᱧᱮᱞᱚᱜ ᱠᱟᱱᱟ ᱚᱱᱟ ᱮᱱᱮᱡ ᱥᱤᱨᱤᱧ ᱟᱫᱚ ᱱᱤᱛᱚᱜ ᱫᱚ ᱦᱟᱸᱜ᱾ ᱟ ᱟᱹᱰᱤᱜᱟᱱ ᱡᱟᱭᱜᱟ ᱨᱤᱜᱤ ᱧᱮᱞᱚᱜ-ᱟ᱾ ᱡᱮ ᱞᱟᱦᱟ ᱛᱮᱫᱚ ᱜᱚᱴᱟ ᱥᱤᱧ ᱥᱤᱧ ᱫᱚ ᱵᱟᱝ ᱟᱭᱩᱵ ᱵᱤᱨ ᱠᱷᱚᱜ ᱠᱚ ᱮᱱᱮᱡ-ᱟ ᱟᱫᱚ ᱜᱚᱴᱟ ᱧᱤᱫᱟᱹ᱾ ᱠᱩ ᱮᱱᱮᱡ ᱢᱩᱪᱟᱹᱫᱟ ᱟᱨᱠᱤ ᱟᱸᱜᱟᱭᱟᱠᱩ ᱟᱨᱠᱤ ᱢᱮᱱᱠᱷᱟᱱ ᱱᱤᱛᱚᱜ ᱫᱚ ᱦᱟᱸᱜ᱾ ᱱᱟᱥᱮᱱᱟᱜ ᱠᱚ ᱮᱱᱮᱡ ᱠᱟᱱᱟ ᱟᱨᱠᱤ ᱡᱳᱨ ᱫᱚᱥᱴᱟ ᱥᱮ ᱱᱚᱴᱟ ᱵᱟᱡᱤ᱾ ᱚᱝᱠᱟ ᱨᱮ ᱜᱮᱠᱚ ᱢᱩᱪᱟᱹᱜ ᱠᱟᱜ ᱠᱟᱱᱟ ᱟᱨᱠᱤ ᱜᱚᱝᱠᱮ ᱟᱫᱚ ᱟᱯᱮ ᱥᱮᱜ ᱫᱚ ᱪᱮᱠᱟ ᱯᱮ ᱮᱱᱮᱡ ᱜᱮᱭᱟ ᱥᱮ ᱵᱟᱝ ᱚᱝᱠᱟ ᱥᱚᱨᱦᱟᱭ᱾
ᱟᱞᱮ ᱥᱮᱜ ᱦᱚᱸ ᱮᱱᱮᱡ ᱫᱚᱠᱚ ᱮᱱᱮᱡ ᱵᱟᱲᱟᱭ ᱜᱮᱭᱟ ᱟᱞᱮ ᱥᱮᱜ ᱢᱟ ᱢᱟᱱᱮ ᱛᱩᱢᱫᱟᱜ ᱴᱟᱢᱟᱠ ᱛᱮᱜᱮ ᱠᱚ ᱮᱱᱮᱡ ᱵᱟᱲᱟᱭ ᱜᱮᱭᱟ ᱟᱨ
ᱦᱩᱸ ᱦᱩᱸ ᱦᱩᱸ᱾
ᱟᱨ ᱟᱯᱮ ᱥᱮᱜ ᱦᱚᱸ ᱢᱟᱭᱤᱠ ᱢᱟᱹᱭᱤᱠ ᱵᱟᱲᱟ ᱜᱮᱭᱟ ᱠᱚ ᱪᱮᱠᱟ
ᱵᱟᱝ-ᱟ ᱜᱚᱝᱠᱮ ᱚᱱᱟ ᱦᱚ ᱢᱟᱭᱤᱠ ᱠᱚᱫᱚ ᱵᱟᱝ ᱛᱩᱢᱫᱟᱜ ᱴᱟᱢᱟᱠ ᱛᱮᱜᱮ ᱡᱟᱦᱟᱸ ᱠᱩ ᱥᱟᱶᱛᱟ ᱨᱮᱱᱟᱜ ᱡᱟᱦᱟᱸ ᱥᱟᱯᱟᱵ ᱢᱮᱱᱟᱜ-ᱟ ᱨᱩ ᱨᱩ ᱨᱮᱭᱟᱜ
ᱦᱳᱭ ᱦᱳᱭ᱾
ᱚᱱᱟ ᱛᱩᱢᱫᱟᱜ ᱴᱟᱢᱟᱠ ᱴᱮᱭᱚᱝ᱾ ᱠᱚᱨᱛᱟᱞ ᱥᱟᱶᱛᱮ ᱪᱷᱟᱹᱭ ᱠᱩ ᱚᱱᱟ ᱠᱚᱛᱮ ᱜᱮᱞᱮ ᱨᱟᱹᱥᱠᱟᱹᱭᱟ ᱪᱷᱩᱱᱩᱨ ᱠᱩ ᱟᱛᱮᱜ᱾
ᱚ ᱢᱟᱱᱮ ᱡᱮᱫᱤᱱ ᱩᱱ ᱦᱤᱞᱳᱜ ᱢᱟᱱᱮ ᱠᱷᱩᱱᱴᱟᱹᱣ ᱯᱮ ᱪᱟᱞᱟᱜ ᱜᱮᱭᱟ ᱚᱱᱟ ᱟᱭᱩᱵ ᱵᱮᱲᱟ ᱯᱮ ᱨᱟᱹᱥᱠᱟᱹᱭ ᱜᱮᱭᱟ ᱵᱟᱝ ᱥᱮ
ᱦᱮᱸ ᱚᱱᱟ ᱦᱤᱞᱳᱜ ᱦᱚᱸ ᱟᱨ ᱱᱚᱝᱠᱟ ᱵᱚᱸᱜᱟ ᱦᱤᱞᱳᱜ ᱠᱷᱚᱱ ᱦᱚᱸ ᱟᱫᱚᱢ ᱛᱟᱠᱩ ᱡᱟᱦᱟᱸᱭ ᱮᱱᱮᱡ ᱜᱮᱭᱟ ᱠᱚ ᱟᱞᱮᱥᱮᱱ ᱫᱚ ᱦᱟᱸᱜ ᱡᱮ ᱦᱤᱞᱳᱜ ᱵᱚᱸᱜᱟ ᱚᱲᱟᱜ ᱨᱮᱱᱟᱜ ᱵᱚᱸᱜᱟ ᱟᱭ ᱵᱤᱨ ᱠᱷᱚᱱᱟᱜ ᱠᱚ ᱮᱱᱮᱜ ᱜᱮᱭᱟ ᱟᱨᱠᱤ ᱠᱷᱩᱱᱴᱟᱹᱣ ᱦᱤᱞᱳᱜ ᱢᱟᱠᱚ ᱮᱱᱮᱡ ᱠᱟᱱ ᱜᱮ ᱥᱟᱶᱛᱮ ᱵᱚᱸᱜᱟ ᱦᱤᱞᱳᱜ ᱠᱷᱚᱱ ᱦᱚᱸᱠᱚ ᱮᱱᱮᱡ ᱜᱮᱭᱟ ᱟᱞᱮ ᱥᱮᱫ ᱫᱚ ᱦᱟᱸᱜ ᱟᱰᱤ ᱨᱟᱹᱥᱠᱟᱹ ᱟᱨᱠᱤ᱾
ᱱᱮ ᱟᱹᱰᱤ ᱨᱟᱹᱥᱠᱟᱹ ᱜᱮᱯᱮ ᱨᱟᱹᱥᱠᱟᱹᱭ ᱜᱮᱭᱟ ᱵᱟᱝ?
ᱦᱮᱸ ᱟᱹᱰᱤ ᱜᱮ ᱦᱟᱸᱜ ᱨᱟᱥᱤ ᱟᱹᱛᱩ ᱡᱟᱦᱟᱸ ᱨᱮ ᱛᱟᱦᱮᱱᱟ ᱡᱟᱦᱟᱸ ᱫᱚ ᱦᱚᱲ ᱥᱟᱸᱜᱮ ᱱᱚᱜ ᱠᱚ ᱛᱟᱦᱮᱱᱟ ᱥᱟᱶᱛᱮ ᱵᱟᱠᱷᱳᱞ ᱟᱭᱢᱟ ᱢᱮᱱᱟᱜ-ᱟ ᱦᱮᱸ ᱥᱮ ᱚᱲᱟᱜ ᱫᱩᱣᱟᱹᱨ ᱟᱭᱢᱟ ᱢᱮᱱᱟᱜ ᱠᱟᱜ-ᱟ ᱛᱚ ᱦᱚᱲ ᱠᱩ ᱥᱟᱸᱜᱤ ᱜᱮᱭᱟ ᱠᱩ᱾ ᱛᱟᱦᱞᱮ ᱟᱨ ᱱᱮᱣᱛᱟ ᱠᱚ ᱠᱚ ᱦᱤᱡᱩᱜ-ᱟ ᱱᱮᱣᱛᱟ ᱯᱮᱲᱟ ᱠᱚ ᱛᱟᱦᱞᱮ ᱟᱰᱤ ᱨᱟᱹᱥᱠᱟᱹ ᱟᱨᱠᱤ ᱟᱰᱤ ᱵᱮᱥ᱾
ᱛᱟᱦᱞᱮ ᱜᱚᱝᱠᱮ ᱟᱯᱮᱥᱮᱫ ᱢᱟ ᱚᱱᱟ ᱦᱩᱞ ᱢᱟᱦᱟ ᱠᱚ ᱠᱚ ᱢᱟᱱᱟᱣ ᱢᱟᱱᱟᱣ ᱜᱮᱭᱟ ᱯᱮ ᱥᱮ ᱵᱟᱝ
ᱦᱮᱸ ᱦᱩᱸ ᱜᱚᱝᱠᱮ ᱟᱰᱤ ᱡᱚᱛᱷᱟᱛ ᱜᱮᱵᱮᱱ ᱞᱟᱹᱭ ᱠᱮᱜ-ᱟ ᱱᱚᱣᱟ ᱦᱩᱞ ᱢᱟᱦᱟ ᱫᱚ ᱟᱰᱤ ᱡᱚᱢᱚᱠ ᱜᱮᱞᱮ ᱢᱟᱱᱟᱣ ᱜᱮᱭᱟ ᱟᱨᱠᱤ ᱡᱚᱢᱚᱠ ᱞᱟᱹᱭ ᱛᱮᱫᱚ ᱦᱟᱸᱜ ᱡᱚᱛᱚ ᱟᱛᱩ ᱨᱮᱱ ᱡᱚᱛᱚ ᱦᱚᱲ ᱠᱚ ᱜᱮᱞᱮ ᱥᱟᱯᱲᱟᱜ ᱜᱮᱭᱟ᱾ ᱦᱮᱸ ᱡᱟᱦᱟᱸ ᱱᱮᱰᱟ ᱟᱠᱟᱱ ᱡᱟᱦᱟᱸ ᱫᱤᱱ ᱦᱩᱞ ᱢᱟᱦᱟ ᱛᱤᱨᱤᱥᱟ ᱡᱩᱱ ᱡᱟᱦᱟᱸ ᱤᱫᱤ ᱠᱟᱛᱮ ᱵᱚᱱ ᱢᱟᱱᱟᱣ ᱫᱟ ᱡᱟᱦᱟᱸᱭ ᱩᱭᱦᱟᱹᱨ ᱠᱤᱱ ᱤᱫᱤ ᱠᱟᱛᱮ ᱩᱱᱠᱤᱱ ᱵᱤᱨ ᱡᱟᱦᱟᱸᱭ ᱫᱚ ᱟᱸ ᱵᱤᱨ ᱵᱟᱱᱴᱟ ᱡᱟᱦᱟᱸᱭ ᱫᱚ ᱟᱵᱚ ᱵᱩᱱ ᱢᱮᱛᱟ ᱠᱤᱱᱟ ᱥᱤᱫᱩ ᱠᱟᱹᱱᱦᱩ ᱩᱱᱠᱤᱱ ᱩᱱᱟᱹᱜ ᱛᱟᱞᱟᱨᱮ ᱥᱮ ᱩᱱᱟᱹᱜ ᱚᱱᱟ ᱫᱤᱱ ᱨᱮ ᱩᱱᱟᱹᱜ ᱠᱩ ᱟᱸ ᱞᱟᱹᱲᱦᱟᱹᱭ ᱞᱮᱜ-ᱟ ᱡᱟᱦᱟᱸ ᱛᱟᱞᱟᱛᱮ ᱚᱱᱟ ᱫᱤᱱ ᱵᱚᱱ ᱩᱱᱠᱤᱱ ᱵᱚᱱ ᱢᱟᱹᱱ᱾ ᱠᱤᱱᱟ ᱩᱱᱠᱤᱱ ᱤᱫᱤ ᱠᱟᱛᱮᱜ ᱵᱚᱸᱜᱟ ᱠᱚᱵᱚᱱ ᱟᱣ ᱩᱱᱠᱤᱱ ᱵᱚᱸᱜᱟᱣ ᱠᱤᱱᱟ ᱵᱚᱱ ᱦᱮᱸ ᱛᱟᱯᱚᱨ ᱵᱟᱦᱟ ᱠᱚᱵᱚᱱ ᱢᱟᱞᱟ ᱜᱮᱵᱚᱱ ᱟᱨᱟᱣ ᱠᱤᱱᱟ᱾ ᱡᱟᱸᱜᱟ ᱯᱚᱭᱨᱟᱱᱤ ᱨᱮ ᱥᱟᱨᱮ, ᱱᱚᱝᱠᱟ ᱞᱮᱠᱟᱛᱮ ᱟᱫᱚ ᱦᱟᱸᱜ ᱚᱱᱟ ᱫᱤᱱ ᱨᱮᱫᱚ ᱦᱟᱸᱜ ᱨᱮᱞᱤ ᱭᱟᱞᱮ ᱟᱨᱠᱤ᱾
ᱦᱳᱭ ᱦᱳᱭ᱾
ᱱᱚᱝᱠᱟ ᱩᱱᱠᱤᱱ ᱤᱫᱤ ᱠᱟᱛᱮᱫ ᱡᱤᱛᱠᱟᱹᱨ ᱡᱤᱛᱠᱟᱹᱨ ᱞᱮ ᱞᱟᱹᱭᱟ ᱟᱨᱠᱤ ᱱᱚᱝᱠᱟ ᱞᱟᱹᱭ ᱦᱩᱭᱩᱜ ᱛᱟᱦᱮᱱᱟ᱾ ᱦᱮᱸ ᱟᱫᱚ ᱱᱚᱝᱠᱟ ᱯᱨᱳᱜᱨᱟᱢ ᱠᱚ ᱫᱚ ᱮᱴᱟᱜ ᱠᱚᱫᱚ ᱵᱟᱞᱮ ᱥᱟᱯᱲᱟᱣ ᱜᱮᱭᱟ ᱟᱨᱠᱤ ᱡᱮᱢᱚᱱ ᱚᱨᱜᱮᱥᱴᱟᱨ ᱠᱚ᱾ ᱥᱮ ᱮᱴᱟᱜ ᱚᱱᱠᱟᱱᱟᱜ ᱟᱫᱚ ᱦᱟᱸᱜ᱾ ᱟᱯᱮ ᱥᱮᱫ ᱜᱮ ᱪᱮᱜ ᱠᱟ ᱜᱚᱝᱠᱮ?
ᱵᱟᱝ ᱜᱚᱝᱠᱮ ᱟᱞᱮᱥᱮᱫ ᱦᱚᱸ ᱱᱚᱝᱠᱟ ᱜᱮᱠᱚ ᱢᱟᱱᱟᱣ ᱫᱚᱠᱚ ᱢᱟᱱᱟᱣ ᱵᱟᱲᱟᱭ ᱜᱮᱭᱟ ᱟᱞᱮ ᱥᱮᱫ ᱢᱟ ᱡᱮᱫᱤᱱ ᱦᱤᱞᱳᱜ ᱛᱤᱨᱤᱥᱮ ᱡᱩᱱ ᱥᱮᱫᱤᱱ ᱢᱟᱱᱮ ᱡᱚᱛᱚ ᱯᱮᱲᱟ ᱠᱚ ᱦᱤᱡᱩᱜ ᱦᱮᱡ ᱵᱟᱲᱟᱜ ᱜᱮᱭᱟ ᱥᱟᱺᱜᱤᱧ ᱥᱟᱺᱜᱤᱧ ᱠᱷᱚᱱ ᱜᱮ ᱟᱨ ᱥᱮᱫ ᱠᱟᱛᱮᱜ ᱟᱛᱳ ᱨᱮᱱ ᱦᱚᱲ ᱦᱚᱸ ᱡᱷᱚᱛᱚ ᱠᱚ ᱪᱟᱞᱟᱜ ᱜᱮᱭᱟ᱾ ᱜᱚᱜᱚ ᱢᱟ ᱛᱟᱠᱚ ᱡᱚᱛᱚ ᱜᱮᱠᱚ ᱪᱟᱞᱟᱣ ᱵᱟᱲᱟᱜ ᱜᱮᱭᱟ ᱟᱨ ᱪᱟᱞᱟᱣ ᱠᱟ ᱟᱫᱚ ᱢᱟ ᱟᱞᱮ ᱥᱮᱫ ᱢᱟ ᱟᱜᱮ ᱢᱟᱱᱮ ᱩᱱᱠᱩ ᱴᱟᱢᱟᱠ ᱴᱩᱢᱫᱟᱜ ᱜᱮ ᱠᱚ ᱨᱩ ᱵᱟᱲᱟᱭ ᱜᱮᱭᱟ ᱨᱩ ᱵᱟᱲᱟ ᱠᱟᱛᱮᱫ ᱛᱟᱨᱯᱚᱨ ᱵᱚᱸᱜᱟ ᱠᱚ ᱵᱚᱸᱜᱟ ᱠᱚᱠᱚ ᱟᱬᱜᱚ ᱠᱚᱣᱟ᱾ ᱦᱟᱲᱩᱵ ᱟᱛᱮᱜ ᱟᱫᱚ ᱢᱟ ᱚᱱᱟ ᱢᱟ ᱢᱟᱱᱮ ᱡᱮᱴᱟ ᱠᱚᱨᱟᱣ ᱜᱮᱭᱟ ᱚᱱᱟ ᱥᱟᱯᱲᱟᱣᱟ᱾
ᱦᱩᱸ ᱦᱩᱸ ᱦᱩᱸ᱾
ᱟᱫᱚ ᱚᱱᱠᱟ ᱛᱟᱞᱟ ᱛᱮᱜᱮ ᱟᱞᱮ ᱥᱮᱫ ᱢᱟ ᱦᱩᱭᱩᱜ ᱜᱮᱭᱟ᱾
ᱵᱮᱥ ᱱᱟᱯᱟᱭ ᱜᱮ ᱜᱚᱝᱠᱮ ᱾
ᱟᱯᱮᱥᱮᱫ ᱜᱚᱝᱠᱮ ᱛᱟᱦᱚᱞᱮ ᱵᱚᱸᱜᱟ ᱠᱚᱠᱚ ᱟᱬᱜᱚ ᱵᱟᱲᱟ ᱠᱚᱣᱟ
ᱪᱮᱫ ᱠᱟ ᱜᱚᱝᱠᱮ, ᱵᱚᱸᱜᱟ ᱠᱚ, ᱦᱳᱭ ᱜᱚᱝᱠᱮ ᱟᱫᱚ ᱵᱚᱸᱜᱟ ᱠᱚᱫᱚ ᱦᱟᱸᱜ ᱟᱬᱜᱚᱱ ᱜᱮᱭᱟ ᱠᱚ ᱱᱚᱝᱠᱟ ᱦᱮᱸ ᱟᱫᱚ ᱦᱟᱸᱜ ᱦᱚᱸᱜ-ᱚᱭ ᱵᱷᱟᱜᱤ ᱱᱚᱜ ᱵᱚᱱ ᱠᱚᱨᱟᱣ ᱞᱮᱠᱷᱟᱱ ᱥᱮ ᱦᱮᱸ ᱠᱩᱥᱤ ᱱᱚᱜ ᱞᱮᱱᱠᱷᱟᱡ ᱠᱚ ᱵᱚᱸᱜᱟ ᱠᱚ ᱟᱨ ᱠᱚ ᱟᱬᱜᱩᱱ ᱜᱮᱭᱟ ᱟᱨᱠᱤ ᱦᱟᱸᱜ᱾ ᱱᱚᱝᱠᱟ ᱧᱮᱞ ᱠᱟᱱ ᱜᱮᱭᱟ ᱦᱮᱸ ᱪᱮᱫ ᱞᱟᱹᱜᱤᱫ ᱵᱚᱱ ᱠᱚᱨᱟᱣ ᱮᱼᱟ ᱚᱱᱟ ᱥᱚᱢᱯᱚᱨᱠᱮ ᱟᱵᱚ ᱡᱚᱫᱤ ᱵᱷᱟᱜᱤ ᱫᱷᱟᱨᱚᱱᱟ ᱛᱟᱦᱮᱸᱱ ᱛᱟᱵᱚᱱᱟ ᱥᱮ ᱵᱷᱟᱜᱤ ᱟᱠᱟᱨ ᱛᱮᱵᱚᱱ ᱠᱚᱨᱟᱣ ᱡᱚᱛᱚ ᱡᱚᱛᱚ ᱴᱷᱤᱠ ᱟᱠᱟᱨ ᱛᱮ ᱦᱮᱸ ᱛᱚ ᱚᱵᱚᱥᱥᱳᱭ ᱠᱩᱥᱤᱜ ᱜᱮᱭᱟ ᱠᱚ ᱟᱨ ᱵᱟᱝ ᱨᱮᱦᱚᱸ ᱚᱠᱟ ᱠᱚ ᱡᱩᱫᱤ ᱵᱷᱩᱞᱩᱜ ᱠᱟᱱ ᱛᱟᱵᱚᱱᱟ, ᱛᱚ ᱚᱱᱟᱠᱚ ᱟᱬᱜᱩᱱᱟ ᱟᱨᱠᱚ ᱞᱟᱹᱭ ᱟᱵᱚᱱᱟ ᱟᱨᱠᱤ ᱡᱮ ᱱᱚᱣᱟ ᱠᱚ ᱦᱮᱸ ᱵᱟᱝ ᱴᱷᱤᱠᱚᱜ ᱠᱟᱱᱟ ᱥᱮ ᱡᱟᱦᱟᱱᱟᱜ ᱡᱟᱭᱜᱟ ᱨᱮ ᱧᱮᱞᱟ ᱵᱚᱱ ᱪᱟᱴᱠᱤ ᱵᱚᱱ ᱦᱚᱨᱚᱜ ᱠᱷᱳᱲ ᱠᱮᱫᱟ ᱦᱮᱸ ᱟᱫᱚ ᱵᱟᱠᱚ ᱠᱩᱥᱤᱜ ᱜᱮᱭᱟ ᱟᱨᱠᱤ᱾ ᱟᱨᱠᱤ ᱚᱱᱠᱟᱱᱟᱜ ᱡᱟᱭᱜᱟ ᱨᱮ ᱪᱟᱴᱠᱤ ᱠᱷᱟᱹᱲ ᱦᱚᱸ ᱥᱮ ᱚᱱᱟ ᱠᱚᱫᱚ ᱵᱚᱡ ᱞᱟᱹᱠᱛᱤ ᱠᱟᱱᱟ᱾
ᱦᱚᱸ ᱢᱟᱱᱮ ᱡᱟᱦᱟᱸ ᱡᱟᱦᱟᱸ ᱵᱷᱩᱞ ᱦᱩᱭ ᱠᱟᱱᱟ ᱚᱱᱟ ᱠᱚᱠᱚ ᱞᱟᱹᱭ ᱥᱚᱫᱚᱨ ᱜᱮᱭᱟ ᱵᱟᱝ? ᱡᱮ ᱱᱚᱣᱟ ᱵᱷᱩᱞ ᱦᱩᱭ ᱠᱟᱱᱟ ᱡᱮ ᱱᱚᱣᱟ ᱴᱷᱤᱠ ᱯᱮ ᱚᱱᱠᱟ ᱠᱟ ᱞᱟᱹᱭ ᱵᱟᱲᱟᱭ ᱜᱮᱭᱟ ᱵᱟᱝ᱾
ᱟᱨ ᱵᱟᱝᱠᱷᱟᱱ ᱵᱚᱸᱜᱟ ᱨᱮᱱᱟᱜ ᱡᱟᱦᱟᱸ ᱥᱟᱯᱟᱵ ᱠᱚ ᱛᱟᱦᱮᱸᱱ ᱜᱮᱭᱟ ᱥᱮ ᱚᱱᱟ ᱡᱩᱫᱤ ᱵᱟᱵᱚᱱ ᱫᱚᱦᱚ ᱠᱟᱜᱼᱟ ᱚᱱᱟ ᱡᱟᱭᱜᱟ ᱨᱮ ᱦᱮᱸ,
ᱚᱱᱟ ᱦᱚᱸᱛᱚ ᱠᱚ ᱞᱟᱹᱭ ᱜᱮᱭᱟ ᱡᱮᱴᱟ ᱵᱷᱩᱞ ᱦᱩᱭ ᱠᱟᱱᱟ᱾
ᱦᱮᱸ ᱜᱚᱝᱠᱮ᱾
ᱜᱚᱝᱠᱮ ᱛᱟᱦᱚᱞᱮ ᱟᱯᱮᱥᱮᱫ ᱢᱟ ᱢᱟᱜ ᱢᱚᱬᱮ ᱠᱚ ᱦᱩᱭ ᱵᱟᱲᱟᱜ ᱜᱮᱭᱟ ᱥᱮ ᱵᱟᱝ?
ᱦᱳᱭ ᱜᱚᱝᱠᱮ ᱟᱫᱚ ᱦᱟᱸᱜ ᱟᱹᱞᱤᱧ ᱡᱚᱠᱷᱚᱱ ᱠᱟᱹᱴᱤᱡ ᱞᱤᱧ ᱛᱟᱦᱮᱸ ᱠᱟᱱᱟ ᱩᱱ ᱨᱮᱜᱮ ᱢᱟᱜ ᱢᱚᱬᱮ ᱫᱚ ᱦᱩᱭ ᱠᱟᱱᱟ᱾ ᱤᱱᱟᱹ ᱯᱚᱨ ᱫᱚ ᱟᱹᱞᱤᱧ ᱫᱚ ᱟᱹᱞᱤᱧ ᱞᱤᱧ ᱧᱮᱞᱟ ᱦᱩᱰᱤᱧ ᱜᱮᱞᱤᱧ ᱛᱟᱦᱮᱸ ᱠᱟᱱᱟ ᱟᱨᱠᱤ, ᱯᱷᱟᱭᱤᱵᱷ ᱠᱚᱨᱮᱞᱤᱧ ᱯᱟᱲᱟᱜ ᱛᱟᱦᱮᱸᱱᱟ ᱛᱚᱠᱷᱚᱱ ᱜᱮ᱾ ᱩᱱ ᱨᱮᱜᱮ ᱦᱟᱸᱜ ᱟᱫᱚ ᱱᱮᱛᱟᱨ ᱫᱚ ᱦᱟᱸᱜ ᱟᱹᱣᱨᱤ ᱞᱤᱧ ᱧᱮᱞᱟ ᱟᱨᱠᱤ ᱜᱚᱝᱠᱮ ᱟᱫᱚ ᱧᱮᱞᱟ ᱠᱟᱱᱟ, ᱡᱟᱦᱟᱸ ᱠᱚᱨᱮ ᱥᱚᱦᱚᱨ ᱱᱚᱜ ᱥᱮ ᱵᱟᱡᱟᱨ ᱮᱞᱟᱠᱟᱨᱮ ᱟᱵᱚᱨᱮᱱ ᱦᱚᱲ ᱠᱚᱠᱚ ᱪᱟᱹᱠᱨᱤ ᱠᱟᱱ ᱛᱟᱵᱚᱱᱟ, ᱤᱱᱟᱹ ᱥᱟᱶᱛᱮ ᱟᱭᱢᱟ ᱚᱱᱟ ᱡᱟᱭᱜᱟ ᱨᱮ ᱠᱚᱞᱮᱡᱽ ᱠᱚ ᱢᱮᱱᱟᱜᱼᱟ, ᱥᱟᱱᱛᱟᱞᱤ ᱥᱴᱩᱰᱮᱱᱴ ᱠᱚ ᱦᱮᱱᱟᱜ ᱠᱚᱣᱟ᱾ ᱛᱚ ᱚᱱᱟ ᱡᱟᱭᱜᱟ ᱨᱮ ᱦᱟᱸᱜ ᱩᱱᱠᱩ ᱠᱚ ᱥᱮᱴᱮᱨᱚᱜ ᱠᱟᱱᱟ ᱚᱱᱟ ᱡᱟᱭᱜᱟ ᱨᱮ, ᱟᱨ ᱩᱱᱠᱩ ᱛᱟᱞᱟᱛᱮ ᱡᱟᱦᱟᱸ ᱵᱚᱱ ᱢᱟᱱᱟᱣᱮᱫᱼᱟ ᱫᱤᱥᱚᱢ ᱢᱟᱜ ᱢᱚᱬᱮ ᱠᱚ ᱢᱮᱛᱟᱜ ᱠᱟᱱᱟ ᱡᱟᱦᱟᱸ ᱫᱚ, ᱫᱤᱥᱚᱢ ᱢᱟᱜ ᱢᱚᱬᱮ, ᱵᱟᱦᱟ, ᱫᱤᱥᱚᱢ ᱵᱟᱦᱟ᱾ ᱟᱵᱚᱣᱟᱜ ᱫᱤᱥᱚᱢ ᱥᱚᱦᱨᱟᱭ ᱟᱨᱠᱤ ᱱᱚᱣᱟ ᱠᱚ᱾
ᱜᱚᱝᱠᱮ ᱛᱟᱦᱚᱞᱮ ᱟᱹᱛᱩ ᱨᱮᱫᱚ ᱵᱟᱯᱮ ᱟᱹᱛᱩ ᱨᱮᱫᱚ ᱦᱩᱭ ᱵᱟᱲᱟᱜ ᱜᱮᱭᱟ ᱥᱮ ᱵᱟᱝ?
ᱦᱮᱸ ᱦᱩᱭᱩᱜ ᱜᱮᱭᱟ ᱢᱟᱜ ᱢᱚᱬᱮ ᱦᱩᱭᱩᱜ ᱜᱮᱭᱟ ᱟᱹᱛᱩ ᱨᱮᱦᱚᱸ᱾ ᱦᱩᱭᱩᱜ ᱜᱮᱭᱟ ᱟᱨᱠᱤ ᱱᱚᱣᱟ ᱫᱚ ᱦᱟᱸᱜ ᱟᱫᱚ ᱢᱚᱬᱮ ᱢᱟᱦᱟ ᱢᱚᱬᱮ ᱥᱮᱨᱢᱟ ᱵᱟᱫ ᱵᱟᱫ ᱥᱮ ᱠᱤᱪᱷᱩ ᱥᱮᱨᱢᱟ ᱵᱟᱫ ᱚᱱᱠᱟ ᱠᱟᱛᱮᱫ ᱦᱩᱭᱩᱜ ᱜᱮᱭᱟ ᱾
ᱟᱫᱚ ᱚᱱᱟ ᱫᱚ ᱢᱟᱹᱱ ᱯᱮ ᱫᱚᱦᱚ ᱠᱟᱫᱟ ᱚᱱᱟ ᱦᱤᱥᱟᱹᱵᱽ ᱛᱮ ᱟᱯᱮ ᱢᱟ ᱦᱳᱭ ᱢᱟᱱᱮ ᱟᱯᱮ ᱢᱟ ᱢᱚᱬᱮ ᱵᱚᱪᱷᱚᱨ ᱪᱷᱟᱰᱟ ᱯᱮ ᱢᱟᱜ ᱢᱚᱬᱮᱜ ᱜᱮᱭᱟ ᱵᱟᱝ? ᱜᱚᱝᱠᱮ ᱟᱞᱮ ᱥᱮᱫ ᱢᱟᱛᱚ ᱯᱨᱚᱛᱤ ᱵᱚᱪᱷᱚᱨ ᱚᱱᱟ ᱯᱚᱛᱤ ᱵᱚᱪᱷᱚᱨ ᱜᱮᱞᱮ ᱢᱟᱜ ᱢᱚᱬᱮ ᱜᱮᱭᱟ ᱾ ᱦᱳᱭ ᱟᱞᱮ ᱫᱚ ᱯᱨᱚᱛᱤ ᱵᱚᱪᱷᱚᱨ, ᱡᱮᱢᱚᱱ ᱠᱟᱛᱷᱟ ᱦᱩᱭ ᱠᱟᱱᱟ ᱚᱱᱠᱟ ᱜᱮ ᱾
ᱦᱩᱸ ᱦᱩᱸ ᱟᱫᱚ ᱦᱟᱸᱜ ᱪᱤᱠᱟ ᱦᱟᱯᱲᱟᱢ ᱠᱚᱠᱚ ᱪᱟᱹᱞᱩ ᱟᱹᱜᱩ ᱠᱟᱜ-ᱟ ᱥᱮ ᱩᱱᱠᱩᱣᱟᱜ ᱱᱤᱭᱚᱢ ᱞᱮᱠᱟ ᱛᱮᱦᱚᱸ ᱚᱱᱠᱟ ᱵᱚᱱ ᱢᱟᱱᱟᱣ ᱜᱮᱭᱟ ᱟᱨᱠᱤ ᱜᱚᱝᱠᱮ ᱾ ᱪᱤᱠᱟ ᱵᱚᱱ ᱢᱟᱱᱟᱣ ᱚᱱᱠᱟ ᱞᱟᱦᱟ ᱠᱷᱚᱱ ᱪᱤᱠᱟ ᱠᱚ ᱢᱮᱱ ᱟᱹᱜᱩ ᱠᱟᱫᱟ ᱥᱮ ᱚᱱᱟ ᱦᱚᱸᱛᱚ ᱠᱚ ᱢᱮᱱ ᱠᱟᱜᱼᱟ ᱜᱚᱝᱠᱮ ᱡᱮ ᱵᱚᱸᱜᱟ ᱠᱚᱴᱷᱮᱱ ᱦᱮᱸ ᱟᱵᱩᱨᱮᱱ ᱜᱚᱸᱥᱟᱭ ᱠᱚᱴᱷᱮᱱ ᱠᱚ ᱢᱮᱱ ᱠᱟᱜᱼᱟ ᱱᱚᱣᱟ ᱦᱚᱸ ᱡᱮ ᱱᱤᱱᱟᱹᱜ ᱫᱤᱱ ᱨᱮ, ᱥᱮ ᱱᱤᱭᱟᱹ ᱵᱚᱪᱷᱚᱨ ᱫᱚ ᱥᱮ ᱰᱮᱞᱤ ᱢᱟᱱᱮ ᱯᱨᱚᱛᱤ ᱵᱚᱪᱷᱚᱨ ᱜᱮ ᱟᱨᱠᱤ ᱱᱚᱝᱠᱟ ᱫᱟᱲᱮ ᱮᱢᱚᱜ ᱟᱠᱚ ᱟᱨᱠᱤ, ᱚᱱᱟ ᱫᱚ ᱦᱟᱸᱜ ᱚᱱᱠᱟ ᱜᱮ ᱦᱟᱯᱲᱟᱢ ᱟᱫᱤ ᱪᱤᱠᱟ ᱠᱚ ᱠᱟᱛᱷᱟ ᱠᱟᱜᱼᱟ ᱥᱮ ᱪᱤᱠᱟ ᱚᱱᱟ ᱦᱤᱥᱟᱹᱵ ᱛᱮ ᱟᱨᱠᱤ ᱾
ᱜᱚᱝᱠᱮ ᱟᱯᱮ ᱥᱮᱫ ᱫᱚ ᱦᱟᱸᱜ ᱢᱚᱬᱮ ᱵᱚᱪᱷᱚᱨ ᱪᱷᱟᱲᱟ ᱪᱷᱟᱲᱟ ᱜᱮ ᱦᱩᱭᱩᱜ ᱜᱮᱭᱟ ᱵᱟᱝ?
ᱦᱮᱸ ᱜᱚᱝᱠᱮ ᱟᱫᱚ ᱦᱟᱸᱜ ᱟᱭᱢᱟ ᱠᱚ ᱨᱩᱢᱩᱜ ᱜᱮᱭᱟ ᱜᱚᱸᱥᱟᱭ ᱠᱚ ᱟᱬᱜᱚᱱᱟ ᱦᱮᱸ ᱟᱫᱚ ᱦᱟᱸᱜ ᱥᱟᱹᱨᱤ ᱜᱮ ᱟᱫᱚ ᱦᱟᱸᱜ ᱡᱟᱦᱟ ᱡᱟᱭᱜᱟ ᱨᱮ ᱡᱟᱦᱟᱸ ᱠᱚᱠᱚ ᱢᱮᱱ ᱠᱟᱜᱼᱟ ᱥᱮ ᱟᱛᱩ ᱨᱮ ᱚᱱᱟ ᱠᱚ ᱯᱩᱨᱚᱱᱚᱜ ᱠᱷᱟᱡ, ᱟᱸ ᱢᱟᱜ ᱢᱚᱬᱮ ᱢᱟᱱᱟᱣ ᱜᱮᱭᱟ ᱟᱫᱚ ᱦᱟᱸᱜ ᱜᱚᱸᱥᱟᱭ ᱠᱚᱦᱚᱸ ᱠᱩᱥᱤᱜ ᱜᱮᱭᱟ ᱠᱚ ᱟᱨᱠᱤ ᱦᱩᱸ ᱾ ᱚᱱᱠᱟ ᱟᱫᱚ ᱦᱟᱸᱜ ᱡᱟ ᱩᱰᱟᱹᱝ ᱞᱤᱧ ᱫᱤᱥᱟᱹᱭᱮᱫᱟ ᱟᱹᱞᱤᱧ ᱴᱷᱮᱡ ᱟᱹᱞᱤᱧ ᱟᱛᱩ ᱨᱮᱫᱚ ᱦᱟᱸᱜ ᱢᱤᱫ ᱫᱷᱟᱣ ᱜᱤᱧ